ᱦᱮᱸ ᱨᱚᱲ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱ ᱜᱮᱭᱟ
ᱟᱪᱪᱷᱟ ᱡᱚᱦᱟᱸᱨᱜᱮ ᱦᱮᱸ ᱡᱚᱦᱟᱨ ᱜᱮ ᱜᱚᱝᱠᱮ
ᱦ ᱛᱚᱵᱮ ᱪᱮᱫ ᱮᱢ ᱪᱤᱠᱟ ᱵᱟᱲᱟᱭᱮᱫᱟ᱾
ᱟ ᱟ ᱪᱤᱠᱟᱹ ᱫᱚ ᱪᱮᱫᱦ ᱦᱚᱸ ᱵᱟᱝ ᱱᱤᱛᱚᱜ ᱫᱚ
ᱚ ᱠᱟᱹᱢᱤ ᱥᱟᱹᱛ ᱠᱚ ᱦᱩᱭ ᱵᱟᱲᱟᱭᱱᱟ
ᱦᱟᱯᱮ ᱠᱟᱹᱴᱤᱜ ᱥᱟᱣᱩᱱᱰ ᱯᱨᱚᱵᱞᱮᱢ ᱦᱩᱭᱩᱜ ᱠᱟᱱᱟ
ᱟᱪᱪᱷᱟ ᱦᱮᱸ ᱱᱤᱛᱚᱜ ᱢᱚᱴᱟᱟᱢᱩᱴᱤ ᱟᱸᱡᱚᱢᱚᱜ ᱠᱟᱱ ᱜᱮᱭᱟ ᱢᱚᱸᱡᱽ ᱜᱮ
ᱦᱮᱸ ᱦᱮᱸ ᱞᱟᱹᱭ ᱢᱮ ᱢᱟ
ᱦᱮᱸ ᱪᱮᱫ ᱦᱮᱸ ᱤᱧᱫᱚ ᱱᱟᱯᱟᱭ ᱜᱮ ᱢᱮᱱᱟᱜ ᱵᱟᱲᱟ ᱠᱟᱹᱫᱤᱧᱟ ᱟᱨ ᱟᱢᱜᱮ ᱟᱨ ᱡᱚᱛᱚ ᱚᱲᱟᱜ ᱨᱮᱱ ᱦᱚᱲ ᱟᱯᱮ ᱜᱮ ᱦᱟᱸᱜ
ᱦᱚᱸ ᱟᱞᱮ ᱦᱚᱸ ᱱᱟᱯᱟᱭ ᱵᱟᱲᱟᱜ ᱜᱮ ᱢᱮᱱᱟᱜ ᱟᱠᱟᱫ ᱞᱮᱭᱟ ᱡᱚᱛᱚᱢ ᱦᱚᱲ ᱜᱮ
ᱟᱪᱪᱷᱟ ᱴᱷᱤᱠ ᱜᱮᱭᱟ᱾ ᱪᱟᱸᱫᱚ ᱵᱟᱵᱟᱣᱟᱜ ᱟᱥᱤᱨᱵᱟᱫᱽ ᱛᱮ ᱱᱚᱝᱠᱟᱜ ᱜᱮ ᱡᱟᱛᱮ ᱡᱮᱢᱚᱱ ᱵᱚᱱ ᱛᱟᱦᱮᱸᱱᱟ
ᱦᱳᱭ ᱦᱳᱭ ᱦᱳᱭ᱾
ᱦᱳᱭ ᱦᱳᱭ ᱛᱚᱵᱮ ᱢᱮᱱᱮᱫ ᱠᱟᱹᱱᱟᱹᱧ ᱟᱯᱮ ᱥᱮᱫ ᱫᱚ ᱪᱮᱫ ᱞᱮᱠᱟ ᱫᱟᱜ ᱡᱟᱹᱲᱤ ᱠᱚᱫᱚ
ᱚ ᱦᱮᱸ ᱱᱚᱛᱮ ᱫᱟᱜ ᱫᱚ ᱫᱟᱜ ᱮ ᱫᱟᱭ ᱢᱮᱱᱠᱷᱟᱱ ᱨᱚᱦᱚᱭ ᱠᱚᱫᱚ ᱦᱟᱸᱜ ᱟᱹᱣᱨᱤ ᱞᱮ ᱫᱷᱩᱨᱟᱹᱜᱼᱟ᱾ ᱩᱱᱟᱹᱜ ᱪᱮᱨᱟ ᱟᱹᱣᱨᱤ ᱫᱟᱜᱚᱜ ᱛᱟᱞᱮᱭᱟ ᱠᱷᱮᱛ ᱠᱚ᱾
ᱱᱮᱜᱼ ᱮ ᱛᱚ ᱫᱟᱜ ᱢᱟᱱᱮ ᱠᱷᱮᱛ ᱠᱚᱫᱚ ᱨᱚᱦᱚᱲ ᱤᱭᱟᱹᱠᱟᱱ ᱛᱟᱦᱮᱱ ᱥᱮ ᱚᱱᱟ ᱫᱚ ᱫᱟᱜ ᱠᱟᱹᱴᱤᱡ ᱡᱟᱹᱥᱛᱤ ᱧᱚᱜ ᱫᱚᱨᱠᱟᱨᱚᱜ ᱠᱟᱱᱟ᱾
ᱚ ᱜᱟᱪ ᱜᱟᱹᱪᱷᱤ ᱠᱚᱫᱚ ᱯᱮ ᱛᱩᱫ ᱵᱟᱲᱟᱭ ᱠᱮᱫᱟ ᱥᱮ ᱟᱹᱣᱨᱤ ᱯᱮ ᱮᱦᱚᱵᱟ
ᱫᱟ ᱟᱹᱣᱨᱤ
ᱦᱳᱭ
ᱦᱳᱭ ᱟᱯᱮ ᱠᱚ ᱥᱮᱫ ᱫᱚ ᱪᱮᱫ ᱞᱮᱠᱟ ᱨᱚᱦᱚᱭ ᱦᱮᱸ
ᱟᱞᱮ ᱱᱚᱛᱮ ᱫᱚ ᱦᱟᱸᱜ ᱡᱮᱞᱮᱠᱟᱧ ᱢᱮᱱ ᱠᱮᱭᱟ ᱤᱭᱟᱹ ᱫᱟᱜ ᱢᱟᱭ ᱫᱟᱜ ᱮᱜ ᱠᱟᱱ ᱜᱮ ᱛᱚᱵᱮ ᱪᱮᱫ ᱞᱮᱠᱟ ᱵᱟᱝ ᱮ ᱫᱟᱜ ᱮᱫ ᱠᱟᱱ ᱛᱚᱵᱮ ᱠᱷᱮᱛ ᱨᱮᱢᱟ ᱫᱟᱜ ᱢᱟ ᱵᱟᱭ ᱯᱮᱨᱮᱡ ᱚᱪᱚᱭᱮᱫ ᱠᱟᱱ᱾ ᱵᱟᱝ ᱫᱚ ᱚᱛ ᱟᱹᱰᱤ ᱡᱟᱹᱥᱛᱤ ᱜᱮ ᱦᱟᱸᱜ ᱨᱚᱦᱚᱲ ᱠᱟᱱ ᱦᱮᱸ ᱫᱟᱜ ᱢᱟ ᱫᱟᱭ ᱦ ᱠᱟᱱ ᱛᱚᱵᱮ ᱚᱱᱟ ᱫᱟᱜ ᱫᱚ ᱠᱷᱮᱛ ᱨᱮ ᱡᱚᱢᱟ ᱵᱟᱝ ᱛᱟᱦᱮᱸ ᱠᱟᱛᱮᱫ ᱵᱟᱝᱫᱚ ᱟᱸᱡᱮᱫᱚᱜ ᱠᱟᱱ ᱵᱟᱝᱫᱚ ᱪᱮᱫ ᱛᱮᱫ ᱟᱨ ᱦᱩᱲᱩ ᱨᱚᱦᱚᱭ ᱞᱟᱹᱜᱤᱫ ᱢᱟ ᱦᱟᱸᱜ ᱤᱭᱟᱹᱻ ᱡᱟᱹᱥᱛᱤ ᱜᱮ ᱦᱟᱸᱜ ᱫᱟᱜ ᱡᱟᱹᱨᱩᱲᱟ ᱛᱚ
ᱦᱳᱭ ᱦᱳᱭ ᱦᱳᱭ
ᱟᱫᱚ ᱨᱚᱦᱚᱭ ᱟᱫᱨᱟ ᱵᱟᱲᱟᱟᱣ ᱠᱟᱫᱟ ᱠᱚ, ᱫᱟᱜ ᱵᱟᱝᱟᱱ ᱠᱷᱟᱹᱛᱤᱨ ᱛᱮ ᱵᱟᱠᱚ ᱨᱚᱦᱚᱭ ᱫᱟᱲᱮ ᱠᱟᱣᱫᱟ
ᱟᱪᱷᱟ ᱟᱪᱷᱟ ᱦᱳᱭ ᱛᱚ ᱚᱱᱠᱟ ᱜᱮ ᱱᱟᱦᱟᱜ ᱠᱷᱟᱱ ᱱᱚᱛᱮ ᱦᱚᱸ ᱟᱫᱚ ᱡᱟᱦᱟᱸ ᱡᱟᱦᱟᱸ ᱡᱟᱭᱜᱟ ᱠᱚᱨᱮ ᱟᱞᱮ ᱫᱷᱟᱨᱮ ᱯᱟᱥᱮ ᱠᱚᱨᱮ ᱫᱚ ᱚᱱᱠᱟ ᱫᱟᱜ ᱵᱟᱲᱟ ᱜᱚᱫ ᱟᱠᱟᱱ ᱛᱟᱠᱚᱣᱟ ᱢᱟᱱᱮ ᱡᱟᱦᱟᱸᱭ ᱠᱚᱣᱟᱜ ᱵᱟᱹᱭᱦᱟᱹᱲ ᱚᱱᱠᱟ ᱢᱮᱱᱟᱜ ᱛᱟᱠᱚᱣᱟ ᱠᱚᱣᱟ ᱩᱱᱠᱩ ᱠᱚᱫᱚ ᱠᱚ ᱨᱚᱦᱚᱭ ᱠᱚ ᱫᱷᱩᱨᱟᱹᱣ ᱵᱟᱲᱟ ᱜᱚᱫ ᱠᱟᱱᱟ, ᱟᱞᱮ ᱠᱚᱣᱟᱜ ᱫᱚ ᱱᱟᱦᱟᱜ ᱟᱹᱣᱨᱤᱭᱟᱜᱼᱟ ᱟᱫᱚ ᱚᱱᱟᱛᱮ
ᱦᱳᱭ ᱚᱱᱟᱜᱮ ᱚᱱᱟᱜᱮ ᱪᱤᱱᱛᱟᱹ ᱫᱚ ᱛᱟᱦᱮᱱ ᱠᱟᱱᱟ ᱡᱮ ᱫᱟᱜ ᱦᱚᱸ ᱱᱚᱜᱼᱚᱭ ᱥᱤᱡᱤᱱ ᱠᱚ ᱯᱟᱨᱚᱢᱚᱜ ᱠᱟᱱᱟ ᱛᱚ ᱫᱟᱜ ᱦᱚᱸ ᱵᱟᱹᱱᱩᱜᱼᱟ ᱚᱱᱮ ᱚᱱᱠᱟ
ᱦᱳᱭ ᱦᱳᱭ ᱫᱤᱱ ᱠᱚ ᱯᱟᱨᱚᱢᱚᱜ ᱠᱟᱱᱟ ᱱᱚᱜᱼᱚᱭ ᱟᱥᱟᱲ ᱵᱚᱸᱜᱟ ᱦᱚᱸ ᱦᱮᱸ
ᱦᱮᱸ ᱢᱚᱡᱽ ᱛᱮ ᱡᱩᱫᱤ ᱫᱟᱜ ᱵᱟᱵᱚᱱ ᱧᱟᱢᱟ ᱛᱚᱵᱮ ᱚᱠᱟᱞᱮᱠᱟ ᱦᱩᱭᱩᱜᱼᱟ ᱚᱱᱠᱟ ᱫᱚ ᱛᱚ ᱢᱤᱫᱴᱮᱱ ᱟᱹᱰᱤ ᱪᱤᱱᱛᱟᱹ ᱨᱮᱭᱟᱜ ᱵᱤᱥᱚᱭ ᱠᱟᱱᱟ ᱛᱚ ᱟᱞᱮ ᱢᱟ ᱦᱜ ᱡᱮᱞᱮᱠᱟᱧ ᱢᱮᱱ ᱠᱮᱭᱟ ᱤᱭᱟᱹ ᱢᱤᱱᱤ ᱥᱮ ᱢᱚᱴᱚᱨ ᱦᱚᱸ ᱵᱟᱹᱱᱩᱜᱼᱟ ᱥᱮ ᱡᱟᱹᱯᱟᱹᱭ ᱫᱟᱜ ᱦᱚᱸ ᱵᱟᱹᱱᱩᱜ ᱛᱟᱞᱮᱭᱟ ᱥᱮᱨᱢᱟ ᱵᱷᱚᱨᱥᱟ ᱜᱮ
ᱦᱮᱸ ᱦᱮᱸ ᱦᱮᱸ ᱦᱳᱭ
ᱛᱚ ᱛᱚ ᱟᱯᱮ ᱫᱚ ᱦᱜ ᱪᱮᱫ ᱞᱮᱠᱟ ᱥᱮᱨᱢᱟ ᱵᱷᱚᱨᱥᱟ ᱜᱮ
ᱦᱳᱭ ᱟᱞᱮ ᱦᱚᱸ ᱥᱮᱨᱢᱟ ᱵᱷᱚᱨᱥᱟ ᱜᱮᱞᱮ ᱪᱟᱥᱟ ᱚᱱᱟ ᱦᱚᱛᱮᱡ ᱛᱮᱜᱮ ᱱᱟᱦᱟᱜ ᱟᱞᱮ ᱦᱚᱸᱞᱮ ᱵᱤᱞᱚᱢᱚᱜ ᱠᱟᱱᱟ ᱨᱚᱦᱚᱭ ᱠᱚᱫᱚ ᱟᱫᱚ ᱦᱚᱲ ᱠᱚ ᱡᱟᱦᱟᱸᱭ ᱡᱟᱦᱟᱸ ᱠᱚᱨᱮ ᱠᱚ ᱨᱚᱦᱚᱭᱟ ᱟᱫᱚ ᱢᱚᱱᱮ ᱦᱩᱭᱩᱜ ᱠᱟᱱ ᱜᱮᱭᱟ ᱡᱮ ᱱᱤᱛᱚᱜ ᱟᱵᱚ ᱫᱚ ᱛᱤᱥ ᱵᱚᱱ ᱨᱚᱦᱚᱭᱟ
ᱦᱳᱭ
ᱛᱚᱵᱮ ᱦᱮᱸ ᱢᱮᱱᱮᱫ ᱠᱟᱹᱱᱟᱹᱧ ᱛᱚᱵᱮ ᱦᱩᱲᱩ ᱨᱚᱦᱚᱭ ᱚᱱᱮ ᱚᱱᱠᱟᱜᱮ ᱡᱚᱛᱚ ᱡᱟᱭᱜᱟ ᱨᱮᱜᱮ ᱦᱟᱸᱜ ᱢᱟᱱᱮ ᱟᱸᱡᱚᱢ ᱵᱟᱲᱟ ᱠᱤᱫᱟᱹᱧ ᱛᱚᱵᱮ ᱩᱛᱩ ᱡᱤᱱᱤᱥ ᱠᱚᱫᱚ ᱦᱟᱸᱜ ᱪᱮᱫ ᱯᱮ ᱨᱚᱦᱚᱭ ᱵᱟᱲᱟ ᱠᱟᱫᱟ ᱵᱚᱨᱛᱚᱢᱟᱱ ᱥᱤᱡᱤᱱ ᱨᱮᱫᱚ
ᱢᱮᱱᱟᱜᱼᱟ
ᱠᱟᱛᱷᱟ ᱦᱚᱸ ᱛᱷᱚᱲᱟ ᱠᱟᱴᱟᱜ ᱤᱭᱟᱹ
ᱟᱨ ᱚᱱᱠᱟ ᱱᱮᱜᱼ ᱱᱤᱭᱟᱹ ᱥᱤᱸᱫᱽᱨᱟᱹ ᱫᱚ ᱟᱪᱷᱟ ᱵᱟᱝ ᱫᱚ ᱛᱟᱦᱞᱮ ᱱᱮᱴᱣᱟᱨᱠ ᱮ ᱯᱨᱚᱵᱞᱮᱢ ᱦᱩᱭᱩᱜ ᱛᱤᱧᱟᱹ ᱠᱟᱹᱴᱤᱡ ᱡᱟᱹᱱᱤᱡ
ᱦᱮᱸ ᱦᱮᱸ ᱱᱤᱛ ᱦᱚᱸ ᱢᱚᱸᱡᱽ ᱜᱮ ᱟᱸᱡᱚᱢᱚᱜ ᱠᱟᱱᱟ
ᱦᱮᱸ ᱟᱯ ᱰᱟᱣᱩᱱᱚᱜ
ᱦᱮᱸ ᱞᱟᱹᱭ ᱢᱮ ᱦᱮᱸ ᱟᱯᱰᱟᱣᱩᱱ ᱟᱠᱟᱱᱟ
ᱦᱮᱸ ᱟᱫᱚ ᱚᱱᱮ ᱚᱱᱠᱟ ᱨᱚᱦᱚᱭ ᱫᱚ ᱱᱟᱦᱟᱜ ᱠᱷᱟᱱ ᱚᱱᱟ ᱤᱭᱟᱹ ᱠᱚᱞᱮ ᱨᱚᱦᱚᱭ ᱦᱚᱭ ᱟᱠᱟᱫᱟ ᱡᱷᱤᱸᱜᱟᱹ ᱠᱚᱞᱮ ᱨᱚᱦᱚᱭ ᱠᱟᱫᱟ ᱚᱱᱟ ᱡᱟᱦᱟᱸ ᱥᱤᱨ ᱡᱷᱤᱸᱜᱟᱹ ᱠᱚᱛᱟᱜ ᱠᱟᱱ ᱡᱷᱟᱹᱞᱟᱜ ᱦᱮᱸ ᱟᱨ ᱚᱱᱠᱟ ᱤᱭᱟᱹ ᱠᱚ ᱢᱮᱱᱟᱜᱼᱟ ᱠᱩᱸᱫᱽᱨᱤ ᱠᱚ ᱢᱮᱱᱟᱜᱼᱟ ᱟᱨ ᱦᱚᱛᱚᱫ ᱠᱚ ᱢᱤᱫ ᱵᱟᱨ ᱞᱮ ᱨᱚᱦᱚᱭ ᱵᱟᱲᱟ ᱟᱠᱟᱫᱟ ᱜᱷᱟᱸᱝᱨᱟ ᱠᱚ ᱦᱮᱸ
ᱟᱪᱷᱟ
ᱚᱱᱟ ᱠᱚ ᱟᱨ ᱵᱷᱮᱱᱰᱤ ᱡᱷᱤᱸᱜᱟᱹ ᱠᱚ ᱢᱤᱫᱵᱟᱨ ᱞᱮ ᱨᱚᱦᱚᱭ ᱠᱟᱫᱟ ᱢᱟᱱᱮ ᱚᱲᱟᱜ ᱩᱛᱩ ᱡᱚᱢ ᱞᱮᱠᱟ ᱦᱳᱭ
ᱟᱪᱪᱷᱟ ᱛᱚᱵᱮ ᱢᱮᱱᱫᱟᱹᱧ ᱡᱚᱢ ᱥᱩᱢᱩᱝ ᱜᱮ ᱦᱟᱸᱜ ᱯᱮ ᱨᱚᱦᱚᱭᱟ ᱥᱮ ᱟᱹᱠᱷᱨᱤᱧ ᱥᱩᱢᱩᱝ ᱦᱚᱸ ᱦᱩᱭᱩᱜᱼᱟ
ᱦᱮᱸ ᱡᱚᱢ ᱥᱩᱢ ᱡᱚᱢ ᱥᱩᱢᱩᱝ ᱜᱮᱞᱮ ᱨᱚᱦᱚᱭᱟ ᱚᱱᱠᱟ ᱟᱹᱠᱷᱨᱤᱧ ᱥ ᱤᱭᱟᱹ ᱞᱮᱠᱟ ᱫᱚ ᱵᱟᱝᱞᱮ ᱩᱱᱟᱹᱜ ᱫᱚ ᱵᱟᱝᱞᱮ ᱨᱚᱦᱚᱭ ᱜᱮᱭᱟ
ᱦᱳᱭ ᱟᱞᱮ ᱦᱚᱸ ᱱᱚᱛᱮ ᱦᱚᱸ ᱵᱚᱨᱛᱚᱢᱟᱱ ᱥᱤᱡᱤᱱ ᱨᱮᱭᱟᱜ ᱟᱭᱢᱟᱟᱜ ᱜᱮ ᱠᱷᱩᱵ ᱡᱟᱹᱥᱛᱤ ᱜᱮ ᱟᱛᱮᱮᱫ ᱫᱚ ᱡᱷᱟᱴᱟ ᱠᱚᱨᱮᱱᱟᱜ ᱩᱛᱩ ᱡᱤᱱᱤᱥ ᱠᱷᱟᱱᱞᱮ ᱨᱚᱦᱚᱭ ᱵᱟᱲᱟ ᱟᱠᱟᱫᱟ ᱜᱷᱟᱸᱝᱽᱨᱟ ᱠᱚ ᱡᱷᱤᱸᱜᱟᱹ ᱠᱚ ᱤᱱᱟᱹ ᱠᱟᱛᱮ ᱛᱟᱦᱮᱨ ᱠᱚ ᱢᱮᱱᱟᱜᱼᱟ ᱵᱷᱤᱰᱤ ᱠᱚᱦᱚᱸ ᱠᱚᱱᱰᱟᱷᱟ ᱠᱚᱦᱚᱸ ᱢᱮᱱᱟᱜᱼᱟ ᱟᱨ ᱟᱹᱠᱷᱨᱤᱧ ᱥᱩᱢᱩᱝ ᱫᱚ ᱵᱟᱝ ᱦᱟᱸᱜ ᱛᱚ ᱡᱚᱢ ᱥᱩᱢᱩᱝ ᱜᱮ ᱦᱟᱸᱜ ᱨᱚᱦᱚᱭᱚᱜᱼᱟ ᱛᱚ ᱚᱱᱮ ᱠᱚ ᱢᱮᱱᱟ ᱵᱟᱡᱟᱨ ᱨᱮᱭᱟᱜ ᱩᱛᱩ ᱦᱚᱸ ᱢᱟᱱᱮ ᱵᱷᱮᱡᱟ ᱞᱮᱭᱟᱭ ᱜᱮᱭᱟ ᱛᱚ ᱛᱚ ᱱᱤᱭᱟᱹ ᱠᱟᱢᱤ ᱨᱮᱱᱟᱜ ᱱᱤᱡᱮᱛᱮ ᱨᱚᱦᱚᱭ ᱠᱟᱛᱮᱫ ᱡᱚᱢ ᱫᱚ ᱟᱹᱰᱤ ᱵᱷᱟᱹᱜᱤᱭᱟᱜ ᱠᱟᱱ ᱜᱮᱭᱟ ᱟᱨ ᱪᱮᱫᱟᱜ ᱵᱟᱝ ᱡᱟᱭᱜᱟ ᱡᱚᱢᱤ ᱡᱮᱦᱮᱛᱩ ᱢᱮᱱᱟᱜᱼᱟ ᱛᱚ ᱱᱤᱡᱮᱨᱟᱜ ᱡᱚᱢ ᱫᱚ ᱡᱟᱛᱮ ᱡᱮᱢᱚᱱ ᱱᱤᱡᱮᱨ ᱛᱮᱜᱮ ᱟᱨᱡᱟᱣ ᱡᱚᱝ ᱫᱟᱲᱮ ᱛᱚ ᱚᱱᱮ ᱚᱱᱠᱟᱟᱜᱮ
ᱦᱳᱭ ᱦᱳᱭ ᱦᱮᱸ
ᱛᱚᱵᱮ ᱪᱮᱫ ᱵᱟᱝ ᱦᱟᱸᱜ ᱤᱧ ᱫᱤᱥᱟᱹ ᱞᱮᱫᱟ
ᱦᱮᱸ
ᱟ--ᱟ ᱱᱚᱜ ᱚᱭ ᱡᱮ ᱛᱤᱨᱤᱥ ᱡᱩᱱ ᱠᱤᱪᱷᱩ ᱫᱤᱱ ᱞᱟᱦᱟᱜᱮ ᱯᱟᱨᱚᱢᱮᱱ ᱛᱟᱵᱚᱱᱟ ᱛᱚ ᱱᱚᱣᱟ ᱛᱤᱨᱤᱥ ᱡᱩᱱ ᱵᱤᱥᱚᱭ ᱛᱮ ᱟᱯᱮᱥᱮᱫ ᱦᱟᱸ ᱪᱮᱫ ᱞᱮᱠᱟ ᱦᱩᱭ ᱵᱟᱲᱟᱭᱮᱱᱟ ᱛᱚ ᱱᱚᱣᱟᱣᱟᱜᱮ ᱛᱷᱚᱲᱟ ᱜᱟᱱ ᱠᱟᱹᱴᱤᱡ ᱞᱟᱹᱭ ᱟᱸᱡᱚᱢ ᱞᱟᱝᱼᱟ
ᱦᱚᱸ ᱦᱮᱸ ᱦᱮᱸ ᱦᱩᱭᱮᱱᱟ ᱤᱱᱠᱟᱹ ᱢᱚᱴᱟᱢᱩᱴᱤ ᱧᱚᱜ ᱤᱭᱟᱹ ᱱᱚᱝᱠᱟ ᱢᱟᱱᱮ ᱫᱚᱢᱮ ᱤᱭᱟᱹ ᱵᱷᱟᱵ ᱛᱮᱫᱚ ᱵᱟᱝ ᱦᱩᱭᱩᱜᱼᱟ ᱡᱟᱝ ᱡᱚᱝ ᱫᱚ ᱡᱮᱦᱮᱛᱩ ᱟᱵᱚ ᱦᱟᱯᱲᱟᱢ ᱠᱚ ᱠᱚᱣᱟᱜ ᱠᱷᱚᱱ ᱠᱚ ᱢᱟ ᱵᱟᱛᱟᱣ ᱟᱜᱩ ᱟᱭᱳ ᱦᱚᱲ ᱠᱚ ᱵᱟᱵᱟ ᱦᱚᱲ ᱠᱚ ᱦᱮᱸ ᱩᱱᱠᱩ ᱠᱚ ᱟᱨ ᱚᱱᱠᱟᱜ ᱜᱮ ᱡᱟᱣᱨᱟ ᱵᱟᱲᱟ ᱠᱚ ᱯᱩᱡᱟᱹ ᱯᱟᱥᱟ ᱠᱚ ᱵᱚᱸᱜᱟ ᱵᱩᱨᱩ ᱠᱚ ᱦᱩᱭ ᱵᱟᱲᱟᱜᱼᱟ ᱡᱟᱜᱮ ᱠᱚ ᱵᱟᱲᱟ ᱦᱮᱸ ᱟᱨ
ᱦᱚ ᱦᱚᱸ
ᱤᱱᱠᱟᱹ ᱵᱟᱲᱟ ᱠᱟᱛᱮᱫ ᱜᱮ ᱟᱫᱚ ᱠᱚ ᱢᱩᱪᱟᱹᱫ ᱵᱟᱲᱟ ᱠᱟᱜᱼᱟ
ᱟᱪᱷᱟ ᱟᱪᱷᱟ ᱦᱳᱭ
ᱦᱳᱭ
ᱟᱞᱮ ᱥᱮᱫ ᱦᱚᱸ ᱚᱱᱮ ᱚᱱᱠᱟ ᱜᱮ ᱢᱟᱱᱮ ᱞᱟᱦᱟ ᱠᱷᱚᱱ ᱜᱮ ᱦᱟᱸ ᱡᱟᱠ ᱡᱚᱢᱚᱠ ᱦᱩᱭᱩᱜ ᱜᱮᱭᱟ ᱟᱨ ᱟᱹᱰᱤ ᱜᱮᱠᱚ ᱡᱟᱞᱟᱜᱼᱟ ᱦᱚᱲ ᱟᱨ ᱱᱚᱝᱠᱟ ᱯᱮᱲᱟ ᱥᱮ ᱞᱟᱹᱴᱩ ᱞᱟᱹᱴᱩ ᱢᱚᱦᱟᱥᱚᱭ ᱠᱚᱦᱚᱸ ᱱᱮᱛᱟᱣ ᱵᱟᱲᱟ ᱠᱟᱠᱚ ᱛᱟᱦᱮᱱ ᱜᱮᱭᱟ ᱠᱚ ᱱᱮᱥ ᱦᱚᱸᱠᱚ ᱱᱮᱶᱛᱟᱞᱮᱫ ᱠᱚ ᱜᱮᱭᱟ ᱟᱫᱚ ᱟᱹᱰᱤ ᱱᱟᱯᱟᱭ ᱜᱮ ᱟᱜᱟᱢ ᱫᱤᱱ ᱱᱟᱜᱟᱢ ᱠᱟᱛᱷᱟ ᱠᱚᱠᱚ ᱞᱟᱹᱭ ᱵᱟᱲᱟ ᱠᱮᱫᱟ ᱥᱮᱠᱚ ᱞᱟᱹᱭ ᱟᱸᱡᱚᱢ ᱵᱟᱲᱟ ᱠᱚᱣᱟ ᱥᱮ ᱠᱚ ᱥᱤᱫᱟᱹ ᱠᱟᱱᱩ ᱫᱚ ᱪᱮᱫ ᱵᱤᱥᱚᱭ ᱛᱮ ᱦᱩᱭᱩᱜᱼᱟ ᱟᱨ ᱚᱠᱚᱭ ᱦᱚᱸ ᱫᱤᱥᱟᱹ ᱛᱮᱜᱮ ᱦᱩᱭᱩᱜᱼᱟ ᱩᱱᱤᱞᱳᱜ ᱫᱚ ᱟᱫᱚ ᱚᱱᱟ ᱠᱚᱦᱚᱸ ᱠᱚ ᱞᱟᱹᱭ ᱟᱸᱡᱚᱢ ᱵᱟᱲᱟᱫ ᱠᱚᱣᱟ ᱟᱨ ᱡᱟ ᱡᱟᱭᱜᱟᱛᱮ ᱱᱚᱝᱠᱟᱧ ᱟᱸᱡᱚᱢ ᱠᱮᱫᱟ ᱡ ᱡᱟᱱᱵᱟ ᱟᱨ ᱨᱟᱹᱥᱠᱟᱹ ᱦᱚᱸ ᱵᱚᱞᱮ ᱟᱹᱰᱤ ᱜᱟᱱ ᱜᱮᱠᱚ ᱨᱟᱹᱥᱠᱟᱹᱭᱮᱱᱟ ᱥᱤᱝᱜᱟᱨ ᱠᱚ ᱟᱹᱜᱩ ᱵᱟᱲᱟ ᱠᱟᱛᱮᱫ ᱛᱚ ᱤᱧ ᱫᱚ ᱦᱟᱸᱜ ᱤᱧ ᱢᱮᱱᱟ ᱛᱮ ᱨᱟᱹᱥᱠᱟᱹᱣᱟᱜ ᱫᱤᱱ ᱢᱟ ᱛᱮ ᱵᱟᱝ ᱠᱟᱱ ᱛᱟᱵᱚᱱᱟ ᱢᱤᱫᱴᱮᱡ ᱯᱚᱨᱚᱵ ᱤᱭᱟᱹ ᱠᱟᱱᱟ ᱢᱤᱫᱴᱮᱡ ᱦᱩᱞ ᱫᱤᱵᱚᱥ ᱡᱮᱦᱮᱛᱩ ᱠᱟᱱᱟ ᱛᱚ ᱨᱟᱹᱥᱠᱟᱹ ᱨᱮᱭᱟᱜ ᱯᱚᱨᱚᱵᱽ ᱢᱟ ᱵᱟᱝ ᱠᱟᱱ ᱛᱟᱵᱚᱱᱟ ᱛᱚ ᱩᱱᱦᱤᱞᱟᱹᱜ ᱨᱮᱭᱟ ᱡᱮᱞ ᱨᱮᱜᱮ ᱟᱹᱰᱤ ᱠᱟᱡᱟᱠ ᱠᱚ ᱨᱟᱹᱥᱠᱟᱹᱜ ᱠᱟᱱ ᱛᱟᱵᱚᱱᱟ ᱛᱚ ᱱᱚᱣᱟ ᱵᱤᱥᱚᱭ ᱛᱮ ᱡᱟᱦᱟᱱᱟᱜ ᱮᱢ ᱢᱮᱱ ᱞᱮᱠᱷᱟᱡ ᱡᱩᱛ ᱠᱚᱜᱼᱟ ᱦᱮᱞᱳ ᱵᱟᱢ ᱟᱸᱡᱚᱢ ᱫᱟ ᱵᱟᱝ ᱟᱸᱡᱢᱚᱜ ᱠᱟᱱ ᱨᱚᱲ ᱦᱮᱞᱳ
ᱦᱮᱞᱳ ᱦᱮᱞᱳ
ᱦᱮᱸ ᱱᱤᱛᱚᱜ ᱟᱸᱡᱚᱢᱚᱜ ᱠᱟᱱ ᱜᱮᱭᱟ ᱮᱱᱟᱝ ᱢᱟ ᱵᱟᱝ ᱟᱸᱡᱚᱢᱚᱜ ᱠᱟᱱ ᱛᱟᱦᱮᱱ
ᱴᱟᱣᱟᱨ ᱟᱹᱰᱤ ᱰᱤᱥᱴᱟᱨᱟ
ᱦᱮᱸ ᱦᱩᱭ ᱫᱟᱲᱮᱭᱟᱜᱼᱟ ᱠᱟᱹᱴᱤᱡ ᱡᱷᱚᱛᱚ ᱡᱟᱭᱜᱟ ᱨᱮᱫᱚ ᱚᱱᱠᱟ ᱥᱚᱢᱟᱱ ᱤᱭᱟᱹ ᱛᱚ ᱵᱟᱭ ᱧᱟᱢᱟ ᱴᱟᱣᱟᱨ ᱦᱚᱸ ᱵᱟᱭ ᱧᱟᱢᱟ ᱦᱮᱞᱳ
ᱦᱮᱸ ᱦᱮᱸ ᱦᱮᱸ ᱦᱮᱸᱚᱢᱮᱫ ᱠᱟᱱ ᱜᱤᱭᱟᱹᱧ
ᱦᱮᱸ ᱚ ᱱᱤᱛ ᱜᱷᱟᱹᱲᱤᱡ ᱫᱚᱢ ᱟᱸᱡᱚᱢᱮᱫᱼᱟ ᱦᱮᱸ ᱢᱮᱱᱫᱟᱹᱧ ᱡᱚᱛᱚ ᱡᱟᱭᱜᱟ ᱨᱮᱛ ᱴᱟᱣᱟᱨ ᱦᱚᱸ ᱵᱟᱭ ᱧᱟᱢᱟ ᱛᱚ ᱟᱨ ᱱᱚᱣᱟ ᱫᱚ ᱴᱟᱣᱟᱨ ᱤᱫᱤ ᱨᱮᱱᱟᱜ ᱜᱮ ᱨᱚᱯᱚᱲ ᱤᱱᱴᱟᱨᱱᱮᱴ ᱦᱚᱸ ᱴᱷᱤᱠ ᱴᱷᱟᱠ ᱧᱟᱢ ᱵᱟᱭ ᱧᱟᱢ ᱦᱮᱸ ᱥᱮ ᱵᱟᱝ
ᱦᱮᱸ ᱚᱱᱠᱟ ᱠᱟᱱ ᱜᱮᱭᱟ ᱡᱚᱛᱚ ᱡᱟᱭᱜᱟ ᱨᱮᱢᱟ ᱵᱟᱵᱚᱱ ᱧᱟᱢ ᱜᱮᱭᱟ ᱠᱤᱪᱷᱩ ᱠᱤᱪᱷᱩ ᱡᱟᱭᱜᱟ ᱱᱚᱝᱠᱟ ᱦᱟᱸᱜ ᱢᱮᱱᱟᱜᱼᱟ ᱢᱟᱱᱮ ᱴᱟᱣᱟᱨ ᱟᱹᱰᱤ ᱠᱚᱢ ᱜᱮ ᱧᱟᱢᱟ
ᱦᱳᱭ ᱦᱳᱭ ᱦᱳᱭ ᱦᱳᱭ ᱦᱮᱸ ᱟᱫᱚ ᱪᱮᱫ ᱤᱧ ᱢᱮᱱᱮᱫ ᱛᱟᱦᱮᱸᱫ ᱡᱮᱢᱚᱱ ᱤᱭᱟᱹ ᱱᱚᱜᱼᱚᱭ ᱪᱮᱫ ᱪᱮᱫ ᱞᱟᱹᱜᱤᱫ ᱢᱟᱱᱮ ᱛᱤᱱᱟᱹᱜ ᱥᱮᱨᱮᱧ ᱫᱩᱨᱟᱹᱝ ᱥᱮ ᱤᱭᱟᱹ ᱠᱚ ᱛᱤᱱᱟᱹᱜ ᱡᱟᱹᱨᱩᱲᱟ ᱮᱸ ᱤᱧᱟᱹᱜ ᱢᱚᱱᱮᱛᱮᱭ ᱢᱮᱱᱟ ᱱᱚᱣᱟ ᱫᱚ ᱟᱵᱚ ᱫᱚ ᱪᱮᱫ ᱞᱮᱠᱟ ᱠᱟᱛᱮᱫ ᱵᱚᱱ ᱯᱷᱩᱨᱜᱟᱹᱞ ᱟᱠᱟᱱᱟ ᱛᱤᱱᱟᱹᱜ ᱨᱚᱰᱚᱡ ᱠᱚᱪᱞᱚᱱ ᱵᱚᱱ ᱥᱟᱦᱟᱣ ᱞᱮᱫᱼᱟ ᱯᱟᱹᱦᱤᱞ ᱟᱵᱚ ᱱᱩᱠᱩ ᱵᱨᱤᱴᱤᱥ ᱠᱚ ᱦᱮᱡ ᱞᱮᱱᱟ ᱟᱵᱚ ᱫᱤᱥᱚᱢ ᱛᱮ ᱩᱱᱠᱩᱣᱟᱜᱚ ᱟᱵᱚ ᱡᱚᱛᱚᱱᱟᱜ ᱠᱚ ᱨᱮᱡ ᱪᱟᱵᱟᱭᱮᱫ ᱵᱚᱱ ᱛᱟᱦᱮᱸᱫ ᱥᱮ ᱟᱵᱚ ᱪᱮᱛᱟᱱ ᱨᱮ ᱱᱟᱦᱟᱪᱟᱨ ᱠᱚ ᱪᱟᱹᱞᱩ ᱞᱮᱫᱼᱟ ᱱᱚᱜᱼᱚ ᱱᱚᱣᱟ ᱠᱷᱚᱱᱟᱜ ᱫᱩᱜ ᱫᱟᱨᱟᱢᱚᱜ ᱞᱟᱹᱜᱤᱫ ᱛᱮᱜᱮ ᱛᱚ ᱟᱵᱚ ᱢᱟ ᱦᱩᱞ ᱢᱟᱵᱚᱱ ᱥᱤᱨᱡᱟᱹᱣ ᱞᱮᱫ ᱛᱟᱵᱚᱱᱟᱠᱚ ᱟᱵᱚᱨᱮᱱ ᱵᱤᱨ ᱵᱟᱱᱴᱟ ᱠᱚ ᱠᱚᱫᱚ ᱦᱮᱸ ᱥᱮ ᱵᱟᱝ
ᱦᱳᱭ ᱦᱳᱭ
ᱦᱮᱸ ᱛᱟᱦᱚᱞᱮ ᱚᱱᱟ ᱫᱚ ᱟᱵᱚᱣᱟᱜ ᱢᱤᱫᱴᱮᱱ ᱫᱩᱠ ᱨᱮᱱᱟᱜ ᱪᱤᱛᱟᱹᱨ ᱚᱱᱟ ᱥᱮ ᱫᱩᱠ ᱨᱮᱱᱟᱜ ᱚᱠᱛᱚ ᱠᱟᱱ ᱜᱮᱛᱟᱵᱚᱱᱟ ᱚᱱᱟ ᱞᱮᱠᱟᱛᱮ ᱤᱧᱫᱚᱧ ᱤᱧ ᱢᱮᱱᱟ ᱱᱚᱣᱟ ᱥᱚᱢᱚᱭ ᱨᱮᱫᱚ ᱮᱱᱮᱡ ᱥᱮᱨᱮᱧ ᱠᱚ ᱥᱮ ᱚᱱᱠᱟᱱ ᱚᱨᱜᱮᱥᱴᱟᱨ ᱜᱟᱭᱟᱱ ᱠᱚᱫᱚ ᱵᱟᱝ ᱫᱚᱦᱚᱜ ᱜᱮ ᱫᱚᱨᱠᱟᱨ ᱦᱮᱸ ᱜᱟᱭᱟᱱ ᱠᱚ ᱫᱚᱦᱚ ᱫᱚᱨᱠᱟᱨ ᱡᱩᱫᱤ ᱚᱱᱠᱟᱱᱟᱜ ᱥᱤᱠᱷᱱᱟᱹᱛ ᱟᱱᱟᱜ ᱩᱱᱠᱩ ᱠᱚ ᱤᱫᱤ ᱠᱟᱛᱮ ᱡᱟᱦᱟᱸ ᱡᱩᱫᱤ ᱚᱱᱠᱟᱱ ᱚᱱᱚᱞᱤᱭᱟᱹ ᱠᱚᱠᱚ ᱚᱞ ᱠᱟᱜᱼᱟ ᱡᱮ ᱪᱮᱫ ᱞᱮᱠᱟ ᱠᱟᱛᱮᱜ ᱱᱚᱣᱟ ᱦᱩᱭ ᱞᱮᱱᱟ ᱪᱮᱫ ᱞᱮᱠᱟ ᱠᱚ ᱪᱤᱠᱟᱹ ᱞᱮᱫᱼᱟ ᱩᱱ ᱚᱱᱠᱟᱱᱟᱜ ᱠᱷᱟᱱ ᱫᱚ ᱜᱟᱱᱚᱜᱼᱟ
ᱦᱳᱭ ᱦᱳᱭ ᱦᱮᱸ ᱤᱧᱦᱚᱸ ᱱᱚᱣᱟ ᱚᱱᱟᱜᱤᱧ ᱢᱮᱱᱟ ᱛᱚ ᱩᱱ ᱦᱤᱞᱳᱜ ᱫᱚ ᱩᱱ ᱦᱤᱞᱳᱜ ᱨᱮᱭᱟᱜ ᱫᱤᱱ ᱨᱮᱫᱚ ᱩᱱᱟᱹᱜ ᱨᱟᱹᱥᱠᱟᱹ ᱠᱚᱫᱚ ᱮᱱᱛᱮᱫ ᱵᱟᱭ ᱢᱮᱱᱮᱫ
ᱦᱳᱭ ᱦᱳᱭ ᱦᱳᱭ ᱦᱮᱸ ᱦᱮᱸ
ᱛᱚ ᱚᱠᱟᱴ ᱚᱠᱟᱴᱟᱜ ᱵᱤᱥᱚᱭ ᱥᱮ ᱚᱠᱟᱴᱟᱜ ᱞᱟᱹᱠᱛᱤᱭᱟᱱ ᱛᱜ ᱨᱟᱪᱟ ᱞᱟᱹᱜᱤᱫ ᱚᱱᱟᱜᱮ ᱡᱟᱛᱮ ᱡᱚᱱ ᱵᱚᱱ ᱪᱮᱠᱟ ᱟᱹᱜᱩᱭ ᱟᱨ ᱱᱚᱣᱟ ᱫᱚ ᱦᱟᱸᱜ ᱢᱟᱱᱮ ᱧᱮᱞ ᱡᱩᱛᱫᱤ ᱡᱩᱲᱟ ᱢᱤᱫ ᱵᱟᱨ ᱪᱮᱫ ᱠᱚᱪᱚᱝ ᱜᱟᱹᱞᱛᱤ ᱠᱟᱱᱟ ᱚᱱᱮ ᱠᱟᱱᱟ ᱚᱨᱜᱮᱥᱴᱟᱨ ᱠᱚᱦᱚᱸ ᱦᱚᱭᱛᱳ ᱟᱠᱚ ᱛᱮᱢᱟ ᱮᱱᱛᱮᱫ ᱵᱟᱠᱚ ᱧᱮᱞ ᱩᱨᱩᱢᱫᱟ ᱢᱚᱡᱚᱜ ᱠᱟᱱᱟ ᱥᱮ ᱤᱭᱟᱹ ᱤᱭᱟᱹᱜ ᱠᱟᱱᱟ ᱛᱚ ᱚᱱᱟ ᱫᱚ ᱵᱟᱴ ᱵᱟᱨᱦᱮ ᱥᱮ ᱛᱷᱟᱨᱰ ᱯᱟᱨᱥᱚᱱ ᱨᱮᱱ ᱦᱚᱲ ᱜᱮ ᱦᱟᱸᱜ ᱠᱚ ᱧᱮᱞ ᱩᱨᱩᱢ ᱫᱟᱲᱮᱭᱟᱜᱼᱟ ᱢᱚᱡᱚᱜ ᱠᱟᱱᱟ ᱥᱮ ᱪᱤᱠᱟᱹᱜ ᱠᱟᱱᱟ ᱟᱨᱮ ᱡᱩᱫᱤ ᱛᱟᱦᱮᱱ ᱠᱷᱟᱡ ᱡᱩᱫᱤ ᱮᱴᱟᱜ ᱟᱸ ᱢᱟᱱᱮ ᱮᱴᱟᱜ ᱦᱚᱯᱚᱱ ᱡᱩᱫᱤ ᱠᱚ ᱵᱟᱰᱟᱭ ᱠᱷᱟᱱ ᱡᱮ ᱦᱮᱸ ᱱᱩᱠᱩᱣᱟᱜ ᱢᱟ ᱱᱚᱣᱟ ᱱᱚᱣᱟ ᱵᱤᱥᱚᱭ ᱠᱟᱱᱟ ᱛᱚ ᱱᱚᱣᱟᱣ ᱨᱮ ᱟᱹᱰᱤ ᱫᱚᱢᱮ ᱠᱚ ᱨᱟᱹᱥᱠᱟᱹ ᱡᱚᱝ ᱠᱟᱱᱟ ᱛᱚ ᱚᱱᱮ ᱠᱩ ᱢᱮᱱᱟ ᱦᱟᱜ ᱞᱟᱸᱫᱟ ᱵᱚᱱᱟ ᱠᱚ ᱛᱚ ᱚᱱᱟ ᱠᱷᱟᱹᱛᱤᱨ ᱛᱮ ᱚᱱᱟ ᱠᱷᱟᱹᱛᱤᱨ ᱛᱮ ᱢᱮᱛᱟ ᱠᱚ ᱡᱟᱹᱨᱩᱲᱟ
ᱦᱮᱸ ᱦᱮᱸ
ᱦᱳᱭ ᱛᱚᱵᱮ ᱟᱨᱦᱚᱸ ᱡᱟᱦᱟᱱᱟᱜ ᱢᱤᱫ ᱵᱟᱨ ᱪᱮᱫ ᱠᱚᱪᱚ ᱚᱱᱠᱟ ᱢᱮᱱᱢᱮ
ᱦᱮᱸ ᱚᱱᱟᱜᱮ ᱟᱫᱚ ᱱᱚᱣᱟ ᱠᱚ ᱤᱭᱟᱹ ᱚᱠᱛᱚ ᱨᱮᱫᱚ ᱢᱟᱱᱮ ᱮᱱᱮᱡ ᱥᱮᱨᱮᱧ ᱠᱚᱫᱚ ᱵᱟᱝ ᱢᱟᱱᱟᱣ ᱜᱮ ᱴᱷᱤᱠᱟ ᱟᱨ ᱪᱮᱫ ᱚᱱᱠᱟᱱᱟᱜ ᱜᱟᱭᱟᱱ ᱠᱚᱫᱚ ᱢᱟᱱᱟᱣ ᱴᱷᱤᱠᱟ ᱵᱮᱱᱟᱣ ᱩᱫᱩᱜ ᱫᱚ ᱦᱮᱸ ᱡᱟᱦᱟᱸ ᱚᱱᱟ ᱵᱤᱨ ᱵᱟᱱᱴᱟ ᱠᱚ ᱤᱫᱤ ᱠᱟᱛᱮ ᱢᱤᱫᱴᱟᱱ ᱥᱤᱠᱷᱱᱟᱹᱛ ᱮ ᱮᱢᱚᱜᱼᱟ
ᱦᱳᱭ
ᱦᱟᱯᱮᱱ ᱟᱵᱚ ᱨᱮᱱ ᱦᱤᱡᱩᱜ ᱠᱟᱱ ᱯᱤᱲᱦᱤ ᱠᱚ ᱥᱮ ᱱᱚᱜᱼᱚᱭ ᱡᱟᱦᱟᱸᱭ ᱠᱚᱠᱚ ᱦᱟᱨᱟ ᱵᱩᱨᱩᱜ ᱠᱟᱱ ᱜᱤᱫᱟᱹᱨ ᱯᱤᱫᱟᱹᱨ ᱠᱚ
ᱦᱳᱭ
ᱫᱟᱲᱮᱭᱟᱜᱼᱟ ᱡᱮ ᱥᱟᱹᱨᱤ ᱜᱮ ᱱᱚᱝᱠᱟ ᱠᱟᱛᱮᱫ ᱜᱮ ᱟᱵᱚᱨᱮᱱ ᱵᱤᱨᱵᱟᱱᱴᱟ ᱠᱚᱠᱚ ᱞᱟᱹᱲᱦᱟᱹᱭ ᱞᱮᱫᱼᱟ ᱢᱮᱱᱛᱮ ᱦᱮᱸ ᱦᱳᱭ ᱚᱱᱟᱜᱮ
ᱦᱮᱸ ᱚᱱᱠᱟ ᱠᱟᱱ ᱜᱮᱭᱟ ᱛᱚᱵᱮ ᱟᱢᱟᱜ ᱥᱚᱢᱚᱭ ᱥᱮᱴᱨᱮᱱ ᱛᱟᱞᱟᱝᱟ ᱟᱨ ᱛᱟᱭᱚᱢ ᱛᱮ